ᱦᱮᱸ ᱦᱮᱞᱳᱣ
ᱦᱮᱸ ᱡᱚᱦᱟᱨ ᱜᱮ
ᱦᱮᱸ ᱡᱚᱦᱟᱨ ᱜᱮ ᱪᱮᱫ ᱠᱚ ᱪᱤᱠᱟᱹ ᱵᱟᱲᱟ ᱦᱩᱭᱩᱜ ᱠᱟᱱ
ᱦᱮᱸ ᱪᱮᱫ ᱦᱚᱸ ᱵᱟᱝ ᱟ ᱱᱤᱛᱚᱜ ᱫᱚ ᱱᱚᱛᱮ ᱢᱟᱴᱷ ᱥᱮᱱ ᱩᱰᱩᱠ ᱦᱩᱭ ᱠᱟᱱᱟ
ᱱᱮᱛᱟᱨ ᱢᱟ ᱟᱥᱟᱲ ᱵᱚᱸᱜᱟ ᱵᱚᱞᱚᱭᱮᱱᱟ ᱟᱯᱮ ᱥᱮᱱ ᱯᱩᱴᱠᱟᱹ ᱠᱩ ᱠᱩ ᱩᱰᱩᱠ ᱵᱟᱲᱟᱜ ᱠᱟᱱᱟ ᱠᱚ ᱥᱮ ᱵᱟᱝ
ᱩᱰᱩᱠ ᱵᱟᱲᱟᱜ ᱠᱟᱱ ᱜᱮᱭᱟ ᱟᱨ ᱡᱚᱢ ᱦᱚᱞᱮ ᱡᱚᱢ ᱜᱚᱫ ᱠᱮᱫ ᱜᱮᱭᱟ ᱵᱟᱨ ᱯᱮ ᱫᱷᱟᱣ ᱟᱹᱜᱩᱠᱟᱛᱮ
ᱟᱪᱪᱷᱟ ᱢᱟᱱᱮ ᱫᱚᱢᱮ ᱠᱚ ᱧᱟᱢᱚᱜ ᱜᱮᱭᱟ ᱥᱮ ᱪᱮᱫ ᱯᱩᱴᱠᱟᱹ ᱠᱚᱫᱚ
ᱦᱮᱸ ᱱᱚᱝᱠᱟ ᱧᱟᱢᱚᱜ ᱜᱤᱭᱟ ᱠᱚ, ᱟᱫᱚ ᱦᱳᱭᱳᱜ ᱠᱟᱱᱟ ᱵᱤᱨ ᱟᱹᱰᱤ ᱢᱟᱨᱟᱝ ᱟ ᱟᱫᱚ ᱯᱟᱸᱡᱟ ᱦᱩᱭᱩᱜᱼᱟ ᱫᱚᱢᱮ ᱛᱚ ᱟᱫᱚ ᱚᱱᱠᱟ ᱤᱭᱟᱹ ᱛᱤᱱᱟᱹᱜ ᱡᱚᱢ ᱚᱲᱟᱜ ᱦᱚᱲ ᱡᱚᱢ ᱢᱚᱛᱚ ᱯᱟᱸᱡᱟ ᱧᱟᱢ ᱟᱹᱜᱩ ᱠᱟᱛᱮ ᱟᱫᱚ ᱩᱛᱩ ᱫᱚ ᱦᱩᱭᱩᱜ ᱜᱮᱭᱟ
ᱟᱪᱪᱷᱟ ᱯᱩᱴᱠᱟᱹ ᱫᱚᱠᱚ ᱚᱠᱟᱞᱮᱠᱟᱱᱟ
ᱟᱻ ᱯᱩᱴᱠᱟ.
ᱜᱳᱞ ᱜᱮᱭᱟ ᱠᱚ ᱠᱟᱹᱴᱤᱡ ᱠᱟᱹᱴᱤᱡ ᱟᱠᱚ
ᱟᱪᱪᱷᱟ ᱟᱪᱪᱷᱟ ᱱᱩᱝᱠᱩ ᱫᱚ ᱚᱛ ᱨᱮᱠᱚ ᱛᱚᱯᱟ ᱠᱚᱣᱟ ᱥᱮ ᱠᱚ ᱫᱟᱹᱲ ᱵᱟᱲᱟᱭᱟ
ᱦᱩᱭ, ᱛᱚᱯᱟ ᱠᱚᱜᱼᱟ ᱠᱚ ᱵᱚᱞᱛᱮ ᱩᱱᱟᱹᱜ ᱚᱛ ᱵᱷᱤᱛᱤᱨ ᱨᱮᱦᱚᱸ ᱵᱟᱝᱟ ᱱᱚᱝᱠᱟ ᱡᱟᱛᱮ ᱧᱮᱞ ᱧᱟᱢᱮ ᱞᱮᱠᱟᱢ ᱟᱨᱠᱤ ᱤᱰᱳᱠ ᱠᱚᱜᱼᱟ ᱠᱚ ᱟᱨ ᱫᱟᱹᱲ ᱩᱱᱠᱩᱣᱟᱜ ᱫᱚ ᱩᱱᱠᱩ ᱫᱚ ᱠᱳᱱᱳ ᱡᱤᱭᱟᱹᱞᱤ ᱫᱚᱠᱚ ᱵᱟᱝ ᱠᱟᱱᱟ ᱡᱮ ᱠᱟᱴᱟ ᱠᱚᱻ ᱢᱮᱱᱟᱜ ᱛᱟᱠᱚᱣᱟ ᱦᱮᱸ ᱟᱭ
ᱟᱪᱷᱟ ᱟᱪᱷᱟ ᱟᱪᱷᱟ ᱟᱫᱚ ᱟᱞᱮ ᱥᱮᱱ ᱫᱚ ᱚᱱᱠ ᱚᱱᱠᱟ ᱫᱚ ᱵᱟᱹᱱᱩᱜ ᱠᱟᱫ ᱠᱚᱣᱟ ᱥᱮ ᱟᱫᱚ ᱮᱱᱟ ᱠᱷᱟᱹᱛᱤᱨ ᱜᱮ ᱟᱫᱚ ᱯᱳᱭᱞᱳ ᱵᱟᱨ ᱞᱤᱧ ᱟᱸᱚᱢ ᱠᱮᱜᱼᱟ ᱛᱚ ᱟᱫᱚ ᱮᱱᱟ ᱛᱤᱱ ᱫᱤᱱ ᱟᱯᱮ ᱥᱮᱛ ᱨᱮ ᱞᱤᱧ ᱠᱩᱞᱤ ᱵᱤᱞᱟᱹᱣ ᱞᱮᱫ ᱠᱚᱜᱮᱭᱟ ᱮᱻ ᱚᱠᱟ ᱞᱮᱠᱟᱱᱟᱠᱚ ᱯᱩᱴᱠᱟᱹ ᱠᱚ
ᱟᱪᱷᱟ ᱟᱪᱷᱟ ᱵᱟᱝ ᱵᱟᱝ ᱩᱱᱠᱩ ᱫᱚ ᱠᱳᱱᱳ ᱡᱤᱭᱟᱹᱞᱤ ᱫᱚᱠᱚ ᱵᱟᱝ ᱦᱮᱸ
ᱟᱪᱪᱷᱟ ᱪᱷᱟ ᱟᱞᱮ ᱫᱚ ᱦᱟᱜ ᱵᱤᱞᱟᱹᱛ ᱫᱤᱥᱚᱢ ᱦᱚᱲ ᱛᱚ ᱟᱫᱚ ᱚᱱᱠᱟ ᱫᱚ ᱦᱟᱸᱜ ᱡᱟᱹᱥᱛᱤ ᱠᱟᱭ ᱛᱮᱫᱚ ᱵᱟᱞᱮ ᱵᱟᱲᱟᱭᱟ ᱟᱞᱮᱥᱮᱱ ᱫᱚ ᱚᱱᱠᱟ ᱵᱤᱨ ᱠᱚᱫᱚ ᱵᱟᱹᱱᱩᱜ ᱱᱤᱭᱟᱹ ᱡᱚᱛᱚ ᱟᱞᱮᱥᱮᱱ ᱫᱚ ᱫᱚ ᱵᱟᱹᱫᱽ ᱟᱨ ᱵᱟᱹᱫᱽ ᱜᱮ ᱢᱮᱱᱟᱜᱼᱟ ᱦᱟᱸᱜ ᱢᱟᱱᱮ ᱵᱤᱥᱤᱨ ᱵᱷᱟᱜᱽ ᱛᱮ ᱵᱟᱹᱫᱽ ᱜᱮ ᱡᱟ ᱫᱚ ᱚᱱᱠᱟ ᱵᱟᱜᱟᱱ ᱛᱟᱦᱮᱱᱟ ᱠᱟᱭᱨᱟ ᱵᱟᱜᱟᱱ ᱩᱞ ᱵᱟᱜᱟᱱ ᱚᱱᱠᱟ ᱵᱟᱜᱟᱱ ᱜᱮ ᱛᱟᱦᱮᱱᱟ ᱵᱟᱝᱠᱷᱟᱱ ᱫᱚ ᱡᱮ ᱵᱤᱨ ᱛᱟᱦᱮᱱᱟ ᱡᱮ ᱩᱫ ᱠᱚᱢ ᱡᱚᱢᱟ ᱯᱩᱴᱠᱟᱹᱠᱚᱢ ᱟᱹᱜᱩ ᱠᱚᱣᱟ ᱚᱱᱟ ᱠᱚᱫᱚ ᱵᱟᱹᱱᱩᱜ-ᱟ ᱟᱞᱮᱥᱮᱱ ᱫᱚ ᱚᱱᱠᱟ
ᱟᱪᱪᱷᱟ ᱟᱪᱪᱷᱟ ᱛᱟᱦᱚᱞᱮ ᱟᱯᱮᱥᱱ ᱢᱟ ᱦᱟᱹᱠᱩ ᱠᱟᱴᱠᱚᱢ ᱛᱮ ᱚᱵᱷᱟᱵᱽ ᱵᱟᱝᱟ ᱥᱮ ᱪᱮᱫ
ᱦᱮᱸ ᱟᱞᱮᱥᱮᱫ ᱫᱚ ᱠᱟᱴᱠᱚᱢ ᱠᱟᱴᱠᱚᱢ ᱦᱟᱹᱠᱩ ᱠᱚᱫᱚ ᱚᱵᱷᱟᱵ ᱵᱟᱱᱩᱜ-ᱟ ᱩᱱᱠᱩ ᱫᱚ ᱟᱥᱟᱲ ᱵᱚᱸᱜᱟ ᱵᱚᱞᱚ ᱞᱮᱱᱠᱷᱟᱱ ᱜᱮ ᱫᱤᱱᱜᱮ ᱫᱤᱱ ᱥᱟᱨᱟ ᱦᱟᱹᱠᱩ ᱡᱚᱢ ᱨᱮᱜᱮᱞ ᱞᱮ ᱛᱟᱦᱮᱸ ᱜᱚᱫᱚᱜᱼᱟᱞᱮ ᱥᱚᱵᱥᱚ ᱢᱮ ᱦᱟᱹᱠᱩ ᱡᱚᱢ
ᱟᱪᱪᱷᱟ ᱟᱪᱪᱷᱟ ᱟᱯᱮᱜᱮ
ᱦᱟᱠᱩ ᱦᱚᱸᱠᱚ ᱧᱟᱢᱚᱜ ᱜᱮᱭᱟ ᱦᱮᱸ ᱞᱟᱹᱭ ᱵᱤᱱ
ᱟᱯᱮᱜᱮ ᱵᱷᱟᱜᱮ ᱫᱤᱥᱚᱢ ᱫᱚ ᱫᱤᱱᱜᱮ ᱫᱤᱱ ᱫᱚ ᱵᱟᱝᱟᱱ ᱚᱱᱠᱟ ᱵᱚᱪᱷᱚᱨᱮ ᱢᱤᱫ ᱫᱷᱟᱣ ᱛᱚ ᱟᱨᱠᱤ ᱠᱷᱩᱵ ᱜᱮᱯᱮ ᱡᱚᱢᱟ ᱟᱨᱠᱤ ᱦᱟᱹᱠᱩ ᱠᱚ ᱠᱟᱴᱠᱚᱢ ᱠᱚ
ᱦᱮᱸ ᱟᱞᱮ ᱥᱮᱫ ᱫᱚ ᱚᱱᱠᱟ ᱜᱮ ᱦᱟᱹᱠᱩ ᱡᱚᱢ ᱠᱚᱫᱚ ᱮᱸ ᱢᱟᱱᱮ ᱟᱥᱟᱲ ᱵᱚᱸᱜᱟ ᱵᱚᱞᱚᱱ ᱠᱷᱟᱱ ᱜᱮ ᱦᱟᱹᱠᱩ ᱡᱚᱢ ᱫᱚ ᱯᱨᱟᱭ ᱧᱚᱜ ᱜᱮᱞᱮ ᱡᱚᱢ ᱠᱚᱣᱟ ᱢᱟᱱᱮ ᱚᱵᱷᱟᱵ ᱵᱟᱹᱱᱩᱜ ᱞᱮᱭᱟ ᱡᱟᱦᱟᱸᱭ ᱜᱮ ᱯᱮᱲᱟ ᱯᱟᱹᱲᱦᱟᱹ ᱠᱚᱞᱮ ᱤᱫᱤ ᱦᱚᱴᱚ ᱟᱠᱚᱣᱟ ᱥᱮᱬᱟ ᱥᱮᱬᱟ ᱠᱚ ᱰᱟᱹᱠᱩ ᱠᱚ ᱠᱟᱹᱴᱤᱡ ᱠᱚ
ᱟᱪᱪᱷᱟ ᱟᱪᱪᱷᱟ
ᱛᱟᱦᱞᱮ ᱟᱯᱮ ᱥᱮᱱ ᱫᱚ ᱠᱟᱹᱢᱤ ᱠᱚᱫᱚ
ᱠᱟᱹᱢᱤ ᱠᱚᱫᱚ ᱟᱞᱮ ᱥᱮᱱ ᱫᱚ ᱠᱟᱹᱢᱤ ᱠᱚᱫᱚ ᱚᱱᱠᱟ ᱵᱟᱹᱱᱩᱜ ᱟᱞᱮ ᱥᱮᱱ ᱫᱚ ᱨᱚᱦᱚᱭ ᱠᱟᱹᱢᱤ ᱜᱮ ᱢᱮᱱᱟᱜᱼᱟ ᱱᱤᱛᱚᱜ ᱫᱚ ᱟᱥᱟᱲ ᱵᱚᱸᱜᱟ ᱵᱚᱞᱚᱭᱮᱱ ᱠᱷᱟᱱ ᱜᱮ ᱟᱫᱚ ᱱᱤᱛᱚᱜ ᱫᱚ ᱨᱚᱦᱚᱭ ᱠᱟᱹᱢᱤ ᱜᱮ ᱦᱟᱸᱜ ᱚᱱᱠᱟ ᱮᱴᱟᱜ ᱠᱟᱹᱢᱤ ᱠᱚᱫᱚ ᱵᱟᱹᱱᱩᱜ ᱟᱹᱱᱤᱡ ᱱᱮᱛᱟᱨ ᱫᱚ ᱡᱟᱦᱟᱸᱭ ᱜᱮᱠᱚ ᱨᱚᱦᱚᱭ ᱠᱚᱠᱚ ᱪᱟᱞᱟᱜᱼᱟ ᱢᱤᱫ ᱥᱟᱶ ᱛᱮᱠᱚ ᱪᱟᱞᱟᱜᱼᱟ ᱟᱛᱳ ᱨᱮᱱ ᱡᱟᱦᱟᱸᱭ ᱜᱮ ᱢᱮᱱᱟᱜ ᱠᱚ ᱜᱚᱜᱚ ᱛᱟᱠᱚ ᱠᱚ
ᱟᱪᱪᱷᱟ ᱟᱪᱪᱷᱟ
ᱚᱱᱠᱟᱜᱮ ᱢᱤᱫ ᱛᱮᱜᱮ ᱢᱤᱫ ᱛᱮᱜᱮ ᱪᱟᱞᱟᱣ ᱠᱟᱛᱮᱫ ᱜᱮᱠᱚ ᱨᱚᱦᱚᱭᱟ ᱚᱱᱟ ᱫᱚ ᱡᱚᱛᱚ ᱦᱚᱲ ᱡᱩᱫᱤ ᱢᱤᱫ ᱛᱮᱠᱚ ᱪᱟᱞᱟᱜᱼᱟ ᱢᱤᱫ ᱛᱮᱠᱚ ᱨᱚᱦᱚᱭᱟ ᱛᱟᱦᱞᱮ ᱠᱷᱟᱱ ᱫᱚ ᱡᱟᱦᱟᱸᱭ ᱢᱤᱫᱴᱟᱹᱝ ᱠᱮ ᱤᱭᱟᱹ ᱧᱚᱜ ᱵᱟᱝ ᱵᱩᱡᱷᱟᱹᱜᱼᱟ ᱟᱹᱲᱤᱥ ᱧᱚᱜ ᱵᱟᱢ ᱵᱩᱡᱷᱟᱹᱜᱼᱟ ᱡᱮ ᱢᱤᱫ ᱥᱟᱶᱛᱮᱢ ᱨᱚᱦᱚᱭᱟ ᱥᱮ ᱢᱤᱫ ᱥᱟᱶᱛᱮᱢ ᱠᱟᱹᱢᱤᱭᱟ ᱢᱚᱱᱮᱨᱮ ᱚᱱᱠᱟ ᱟᱹᱲᱤᱥ ᱵᱟᱢ ᱵᱩᱡᱷᱟᱹᱜᱼᱟ ᱞᱟᱸᱜᱟ ᱦᱚᱸ ᱵᱟᱝ ᱦᱤᱡᱩᱜᱼᱟ, ᱡᱚᱛᱚ ᱦᱚᱲᱜᱮ ᱢᱤᱫ ᱥᱟᱶᱛᱮᱢ ᱠᱟᱹᱢᱤᱭᱟ᱾ ᱾ ᱨᱟᱹᱥᱠᱟᱹ ᱧᱚᱜ ᱛᱟᱦᱮᱱ ᱵᱩᱡᱷᱟᱹᱜᱼᱟ ᱾
ᱦᱮᱸ ᱦᱮᱸ ᱼᱼ
ᱟᱨ ᱡᱩᱫᱤ ᱮᱠᱞᱟᱢ ᱠᱟᱹᱢᱤᱭᱟ ᱛᱟᱞᱦᱮ ᱠᱷᱟᱱ ᱫᱚ ᱢᱤᱫᱴᱮᱱ ᱢᱚᱱᱮ ᱟᱹᱲᱤᱥ ᱵᱩᱡᱷᱟᱹᱜᱼᱟ ᱡᱮ ᱦᱮᱸ ᱮᱠᱞᱟᱧ ᱠᱟᱹᱢᱤᱭᱟ ᱤᱧ ᱥᱮᱬᱟ ᱵᱟᱹᱛᱤᱧ ᱨᱚᱦᱚᱭᱟ ᱥᱮ ᱤᱧ ᱥᱮᱬᱟ ᱤᱧ ᱥᱮᱬᱟᱜ ᱤᱧ ᱠᱟᱹᱢᱤᱭᱟ ᱮᱠᱞᱟ ᱛᱮᱫᱚ ᱤᱧ ᱫᱚ ᱵᱟᱹᱧ ᱠᱟᱹᱢᱤ ᱫᱟᱲᱮᱭᱟᱜ-ᱟ ᱟᱨ ᱢᱤᱫ ᱥᱟᱶᱛᱮ ᱡᱩᱫᱤᱢ ᱡᱚᱛᱚ ᱡᱚᱛᱚ ᱦᱚᱲᱮᱢ ᱨᱚᱦᱚᱭᱟ ᱛᱟᱦᱚᱞᱮ ᱠᱷᱟᱱ ᱫᱚ ᱨᱟᱹᱥᱠᱟᱹ ᱧᱚᱜ ᱜᱮᱢ ᱛᱟᱦᱮᱱᱟ ᱥᱚᱵ ᱥᱚᱢᱚᱭ ᱢᱟᱱᱮ ᱥᱮᱨᱮᱧ ᱥᱮᱨᱮᱧ ᱠᱟᱛᱮᱢ ᱨᱚᱦᱚᱭᱟ ᱛᱚ ᱢᱚᱱᱮ ᱡᱤᱣᱤ ᱠᱚ ᱯᱟᱨ ᱚᱱᱠᱟ ᱟᱹᱲᱤᱥ ᱵᱟᱢ ᱵᱩᱡᱷᱟᱹᱣᱟ ᱥᱚᱵᱽ ᱥᱚᱢᱚᱭ ᱨᱟᱹᱥᱠᱟᱹ ᱧᱚᱜ ᱨᱮᱢ ᱛᱟᱦᱮᱱᱟ
ᱟᱪᱪᱷᱟ ᱟᱪᱪᱷᱟ
ᱦ
ᱛᱟᱦᱞᱮ ᱟᱯᱮᱥᱱ ᱨᱤᱱ ᱮᱸ ᱜᱚᱜᱚ ᱦᱚᱲ ᱠᱚ ᱜᱚᱲᱚᱢ ᱵᱩᱰᱦᱤ ᱠᱚᱫᱚ ᱠᱷᱩᱵ ᱜᱮᱠᱚ ᱨᱩᱥᱤᱠᱟ ᱜᱮᱭᱟ ᱢᱟᱱᱮ ᱱᱮᱛᱟᱨ ᱦᱚᱸ ᱟᱨᱠᱤ ᱚᱱᱟᱴᱟᱜ ᱤᱭᱟᱹ ᱠᱚ ᱥᱟᱵ ᱫᱚᱦᱚ ᱟᱠᱟᱜ-ᱟ
ᱦᱮᱸ ᱟᱞᱮ ᱥᱮᱱ ᱫᱚ ᱯᱟᱹᱦᱤᱞ ᱠᱷᱚᱱᱟᱜ ᱜᱮ ᱚᱱᱠᱟ ᱨᱩᱥᱤᱠᱟ ᱜᱮᱭᱟ ᱠᱚ᱾ ᱱᱤᱛᱚᱜ ᱚᱱᱠᱟ ᱥᱟᱵᱽ ᱫᱚᱦᱚ ᱠᱟᱜᱼᱟ, ᱟᱫᱚ ᱟᱨ ᱨᱚᱦᱚᱭ ᱠᱚᱠᱚ ᱵᱟᱲᱟ ᱞᱮᱠᱷᱟᱱ ᱜᱮ ᱟᱫᱚ ᱠᱚ ᱛᱟᱦᱞᱮ ᱠᱷᱟᱱ ᱟᱯᱮ ᱥᱮᱱ ᱚᱠᱟ ᱞᱮᱠᱟ ᱦᱩᱭᱩᱜ ᱼᱼ
ᱟᱞᱮ ᱥᱮᱱ ᱫᱚ ᱦᱳᱭᱳᱜ ᱠᱟᱱᱟ ᱼᱼ
ᱨᱚᱦᱚᱭ ᱠᱚ ᱨᱚᱦᱚᱭ ᱠᱚ ᱼᱼ ᱦᱮᱸ ᱟᱪᱷᱟ ᱟᱪᱷᱟ ᱛᱟᱦᱞᱮ ᱠᱷᱟᱱ ᱫᱚ ᱟᱯᱮ ᱫᱚ ᱚᱱᱠᱟ ᱨᱚᱦᱚᱭ ᱠᱚᱫᱚ ᱢᱤᱫ ᱥᱟᱶ ᱛᱮᱫᱚ ᱼᱼ ᱯᱮ ᱨᱚᱦᱚᱭ ᱢᱤᱫ ᱴᱮᱝ ᱜᱮᱯᱮ ᱨᱚᱦᱚᱭ ᱠᱮᱭᱟ ᱥᱮ ᱪᱮᱫ ᱟᱯᱮ ᱥᱮᱱ ᱫᱚ?
ᱵᱟᱝ ᱵᱟᱝ ᱟᱫᱚ ᱚᱱᱟ ᱫᱚ ᱦᱩᱭᱩᱜ ᱼᱼ ᱠᱟᱱᱟ ᱮ ᱨᱚᱦᱚᱭ ᱫᱚᱠᱚ ᱨᱚᱦᱚᱭ ᱜᱮᱭᱟ ᱟᱫᱚ ᱱᱮᱛᱟᱨ ᱫᱚ ᱩᱱᱠᱩ ᱜᱚᱜᱚ ᱦᱚᱲ ᱠᱚ ᱜᱚᱲᱚᱢ ᱵᱩᱰᱷᱤ ᱼᱼ ᱠᱚᱫᱚ ᱩᱱᱟᱹᱜ ᱫᱚ ᱠᱟᱹᱢᱤ ᱠᱚᱫᱚ ᱵᱟᱝ ᱠᱚ ᱩᱰᱩᱠᱚᱜ ᱜᱮᱭᱟ ᱡᱮ ᱦᱤᱛ ᱮᱸ ᱱᱤᱛᱚᱜ ᱫᱚ ᱦᱮᱸ ᱠᱩᱲᱤ ᱜᱤᱫᱽᱨᱟᱹ ᱠᱚᱠᱚ ᱦᱟᱨᱟᱣ ᱟᱠᱟᱱ ᱛᱟᱠᱚᱣᱟ ᱾ ᱛᱟᱯᱚᱨᱮ ᱵᱟᱹᱦᱩ ᱠᱚ ᱠᱤᱢᱤᱱ ᱠᱚᱠᱚ ᱟᱹᱜᱩ ᱠᱟᱜ ᱠᱚᱣᱟ ᱟᱫᱚ ᱩᱱᱠᱩ ᱜᱮᱠᱚ ᱪᱟᱞᱟᱜ ᱜᱮᱭᱟ ᱟᱫᱚ ᱱᱮᱛᱟᱨ ᱨᱮᱱ ᱼᱼ ᱵᱟᱹᱦᱩ ᱠᱩᱲᱤ ᱠᱤᱢᱵᱟ ᱱᱮᱛᱟ ᱡᱮᱱᱟᱨᱮᱥᱚᱱ ᱨᱮᱱ ᱼᱼ ᱨᱮᱱ ᱠᱩᱲᱤ ᱜᱤᱫᱽᱨᱟᱹ ᱠᱚᱢᱟ ᱦᱟᱸᱜ ᱚᱱᱠᱟ ᱼᱼ ᱮᱱᱮᱡ ᱥᱮᱨᱮᱧ ᱢᱟ ᱱᱟᱜ ᱵᱟᱠᱚ ᱵᱟᱝᱠᱚ ᱵᱟᱲᱟᱭᱟ ᱼᱼ ᱟᱫᱚ ᱚᱱᱟᱛᱮ ᱚᱱᱠᱟ ᱫᱚ ᱵᱟᱝ ᱟᱸᱡᱚᱢᱚᱜ ᱜᱮᱭᱟ ᱟᱞᱮ ᱥᱮᱱ ᱫᱚ ᱾
ᱦᱮᱸ ᱱᱮᱛᱟᱨ ᱢᱟ ᱧᱮᱞᱚᱜ ᱠᱟᱱ ᱜᱮ ᱼᱼ ᱱᱮᱛᱟᱨ ᱢᱟ ᱧᱮᱞᱚᱜ ᱠᱟᱱ ᱜᱮ ᱡᱮᱱᱟᱨᱮᱥᱚᱱ ᱨᱮᱱ ᱡᱟᱦᱟᱸᱭ ᱜᱮ ᱼᱼ ᱠᱩᱲᱤ ᱜᱤᱫᱽᱨᱟᱹ ᱠᱚ ᱱᱮᱛᱟᱨ ᱢᱟ ᱡᱟᱹᱥᱛᱤ ᱠᱚ ᱰᱟᱵᱩᱝ ᱮᱱᱮᱡ ᱥᱮ ᱚᱨᱠᱮᱥᱴᱟᱨ ᱠᱚᱠᱚ ᱪᱟᱞᱟᱜ ᱼᱼ ᱫᱚᱢᱮ ᱮ ᱫᱚᱢᱮ ᱠᱚ ᱮᱱᱮᱡ ᱵᱟᱲᱟᱭᱮᱫᱼᱟ ᱟᱫᱚ ᱾ ᱠᱟᱹᱢᱤ ᱠᱚᱫᱚ ᱚᱠᱟᱨᱮ ᱜᱚᱜᱚ ᱦᱚᱲ ᱛᱟᱠᱚ ᱥᱟᱞᱟᱜ ᱡᱩᱫᱤ ᱠᱟᱢᱤ ᱠᱚ ᱵᱟᱠᱚ ᱪᱟᱞᱟᱜᱼᱟ ᱛᱟᱦᱚᱞᱮ ᱠᱷᱟᱱ ᱚᱠᱟ ᱞᱮᱠᱟ ᱨᱮᱠᱚ ᱠᱟᱹᱢᱤ ᱠᱚ ᱥᱮᱬᱟᱭᱟ ᱥᱮ ᱼᱼ ᱟᱫᱚ ᱩᱱᱠᱩ ᱡᱩᱫᱤ ᱚᱱᱠᱟᱜ ᱜᱮ ᱼᱼ ᱠᱟᱹᱢᱤ ᱡᱩᱫᱤ ᱡᱟᱶᱟᱭ ᱡᱟᱦᱟᱸ ᱨᱮᱠᱚ ᱡᱟᱶᱟᱭᱚᱜᱼᱟ ᱛᱟᱦᱞᱮ ᱠᱷᱟᱱ ᱩᱱᱠᱩ ᱫᱚ ᱚᱠᱟᱞ ᱞᱮᱠᱟ ᱨᱮᱠᱚ ᱠᱟᱹᱢᱤ ᱫᱟᱲᱮᱭᱟᱜᱼᱟ ᱾ ᱠᱟᱹᱢᱤ ᱜᱮᱛᱚ ᱩᱱᱠᱩ ᱢᱟ ᱜᱚᱜᱚ ᱦᱚᱲ ᱛᱟᱠᱚ ᱥᱟᱞᱟᱜ ᱢᱟ ᱠᱟᱹᱢᱤ ᱵᱟᱠᱚ ᱪᱟᱞᱟᱜᱼᱟ ᱥᱮ ᱾ ᱥᱚᱵᱽ ᱥᱚᱢᱚᱭ ᱯᱷᱳᱱ ᱨᱮᱠᱚ ᱛᱟᱦᱮᱱᱟ ᱾ ᱪᱮᱫ ᱨᱤᱞᱤᱥ ᱠᱚᱠᱚ ᱵᱮᱱᱟᱣᱟ ᱥᱮ ᱪᱮᱫ
ᱟᱫᱚ ᱦᱩᱭᱩᱜ ᱠᱟᱱᱟ ᱱᱤᱛᱚᱜ ᱫᱚ ᱟᱹᱰᱤ ᱨᱚᱠᱚᱢᱟᱜ ᱩᱰᱩᱠ ᱠᱟᱱᱟ ᱤᱱᱠᱟᱢ ᱯᱚᱫ ᱾ ᱢᱟᱱᱮ ᱡᱟᱦᱟᱴᱟᱜ ᱯᱞᱟᱴᱯᱷᱚᱨᱚᱢ ᱠᱚ ᱱᱟᱸᱦᱟᱜ ᱥᱳᱥᱟᱞ ᱢᱤᱰᱤᱭᱟ ᱨᱮᱱᱟᱜ ᱛᱚ ᱟᱵᱩ ᱚᱱᱟ ᱠᱚᱛᱮ ᱦᱚᱸ ᱤᱱᱠᱟᱢ ᱫᱚ ᱜᱟᱱᱚᱜ ᱠᱟᱱ ᱜᱮᱭᱟ ᱛᱚ, ᱟᱫᱚ ᱚᱱᱟ ᱥᱟᱶ ᱥᱟᱶᱛᱮ ᱱᱚᱣᱟ ᱟᱵᱚ ᱦᱚᱲ ᱫᱚ ᱡᱷᱚᱛᱚ ᱞᱮᱠᱟᱱᱟᱜ ᱠᱟᱹᱢᱤ ᱦᱚᱨᱟ ᱜᱮ ᱪᱮᱫ ᱫᱚᱨᱠᱟᱨ᱾
ᱦ ᱟᱯᱮ ᱥᱮ ᱛᱚᱵᱮ ᱚᱱᱠᱟ ᱡᱟᱦᱟᱸᱱᱟᱜ ᱡᱤᱭᱟᱹᱞᱤ ᱠᱚ ᱢᱮᱱᱟᱜ ᱟᱠᱟᱫ ᱠᱚᱣᱟ ᱥᱮ ᱵᱟᱝ-ᱟ?
ᱦᱮᱸ ᱢᱮᱱᱟᱜ ᱠᱚᱣᱟ ᱱᱤᱛᱚᱜ ᱫᱚ ᱱᱟᱦᱟᱜ ᱮ ᱩᱱᱠᱩ ᱪᱮᱬᱮ ᱠᱚᱜᱮ ᱢᱮᱱᱟᱜ ᱠᱚᱣᱟ ᱾
ᱩᱱᱠᱩ ᱠᱚᱜᱮ ᱟᱨ ᱵᱤᱨ ᱨᱮ ᱠᱩᱞᱟᱹᱭ ᱠᱚ ᱢᱮᱱᱟᱜ ᱠᱚᱣᱟ ᱩᱱᱠᱩ ᱫᱚ ᱵᱤᱨ ᱨᱮ ᱟᱨ ᱱᱚᱶᱟ ᱼᱼ ᱚᱲᱟᱜ ᱥᱩᱨ ᱠᱚᱨᱮ ᱫᱚ ᱩᱱᱠᱩ ᱪᱮᱬᱮ ᱠᱚᱜᱮ ᱱᱟᱦᱟᱜ ᱠᱚ
ᱟᱪᱪᱷᱟ ᱟᱪᱪᱷᱟ ᱥᱮᱬᱟ ᱥᱮᱬᱟ ᱡᱤᱭᱟᱹᱞᱤ ᱠᱚᱫᱚ ᱵᱟᱹᱱᱩᱜ ᱠᱟᱜ ᱠᱚᱣᱟ ᱾
ᱵᱟᱝ ᱵᱟᱝ ᱥᱮᱬᱟ ᱥᱮᱬᱟ ᱵᱟᱹᱱᱩᱜ ᱠᱚᱣᱟ ᱟᱨ ᱩᱱᱟᱹᱜ ᱫᱤᱱ ᱦᱟᱸᱜ ᱠᱚ ᱛᱟᱦᱮᱸ ᱠᱟᱱᱟ ᱩᱱᱠᱩ ᱰᱟᱦᱤ ᱠᱚᱨᱮᱜ ᱠᱤᱝᱵᱟ ᱵᱤᱨ ᱠᱚᱨᱮᱱ ᱦᱟᱸᱜ ᱩᱱᱠᱩ ᱦᱟᱰᱜᱟᱨ ᱠᱚᱜᱮ ᱾ ᱛᱩᱭᱩ ᱠᱚᱜᱮ ᱾ ᱛᱚ ᱩᱱᱠᱩ ᱦᱚᱸ ᱱᱮᱛᱚᱜ ᱫᱚ ᱠᱷᱩᱵ ᱠᱚᱢ ᱠᱚ ᱧᱮᱞᱚᱜ ᱠᱟᱱᱟ ᱵᱟᱝᱠᱷᱟᱱ ᱚᱱᱠᱟ ᱵᱤᱨ ᱨᱮᱫᱚ ᱢᱟᱨᱟᱝ ᱡᱤᱭᱟᱹᱞᱤ ᱠᱚ ᱫᱚ ᱵᱟᱝ ᱠᱚ ᱛᱟᱦᱮᱱ ᱜᱮᱭᱟ
ᱟᱪᱪᱷᱟ ᱪᱷᱟ ᱱᱚᱠᱟ ᱛᱚ ᱱᱮᱛᱟᱨ ᱢᱟᱱᱮ ᱥᱮᱬᱟ ᱥᱮᱬᱟ ᱡᱤᱭᱟᱹᱞᱤ ᱠᱚᱠᱚ ᱛᱟᱦᱮᱱ ᱠᱟᱱᱟ ᱱᱚᱜ ᱢᱟᱹᱱᱢᱤ ᱥᱟᱞᱟᱜ ᱦᱚᱸ ᱢᱟᱹᱱᱢᱤ ᱥᱟᱞᱟᱜ ᱦᱚᱠᱚ ᱜᱟᱛᱮ ᱠᱚ ᱛᱟᱦᱮᱸ ᱠᱟᱱ ᱛᱟᱦᱮᱸ ᱢᱤᱫ ᱛᱮᱜᱮ ᱢᱤᱫ ᱛᱮᱜᱮ ᱠᱚ ᱡᱩᱨᱩᱜ ᱛᱟᱦᱮᱸᱜ ᱢᱤᱫ ᱛᱮᱜᱮ ᱠᱚ ᱟᱡ ᱫᱟᱬᱟ ᱵᱟᱲᱟᱭ ᱛᱟᱦᱮᱸᱜ, ᱡᱚᱛᱚ ᱦᱚᱲ ᱢᱮᱞᱟ ᱢᱮᱥᱟ ᱠᱚ ᱛᱟᱦᱮᱸᱱ ᱛᱟᱦᱮᱸᱜ ᱦᱮᱸ ᱥᱮ᱾ ᱟᱫᱚ ᱱᱤᱛᱚᱜ ᱡᱩᱫᱤ ᱩᱱᱠᱩ ᱩᱱᱠᱩ ᱠᱚ ᱱᱮᱛᱟᱨ ᱢᱟ ᱡᱟᱹᱥᱛᱤ ᱠᱟᱭᱛᱮ ᱧᱮᱞᱚᱜ ᱠᱟᱱᱟ ᱡᱮ ᱠᱚ ᱜᱚᱡᱮᱫ ᱠᱚᱣᱟ ᱵᱮᱥᱤᱨ ᱵᱷᱟᱜᱽ ᱛᱮ ᱜᱚᱡ ᱞᱮᱠᱚ ᱠᱷᱟᱱ ᱢᱟᱛᱚ ᱠᱷᱚᱛᱤᱜ ᱠᱟᱱᱟ ᱠᱚᱥᱮ ᱟᱨ ᱡᱩᱫᱤ ᱟᱵᱚ ᱩᱱᱠᱩ ᱥᱟᱞᱟᱜ ᱢᱮᱞᱟ ᱢᱮᱥᱟ ᱵᱚᱱ ᱛᱟᱦᱮᱱᱟ ᱛᱟᱦᱚᱞᱮ ᱠᱷᱟᱱ ᱩᱱᱠᱩ ᱦᱚᱸ ᱟᱵᱚ ᱪᱮᱛᱟᱱ ᱨᱮ ᱚᱱᱠᱟ ᱚᱥᱩᱵᱤᱫᱟ ᱵᱟᱠᱚ ᱚᱥᱩᱵᱤᱫᱟ ᱵᱚᱱᱟ ᱡᱟᱦᱟᱸ ᱥᱮᱱ ᱮᱠᱞᱟᱢ ᱪᱟᱞᱟᱜ ᱨᱮᱦᱚᱸ ᱩᱱᱠᱩ ᱠᱚ ᱯᱟᱸᱡᱟ ᱤᱫᱤᱢ ᱨᱮᱦᱚᱸ ᱠᱟᱹᱴᱤᱡ ᱡ ᱥᱟᱦᱚᱥ ᱧᱚᱜ ᱮᱢ ᱵᱩᱡᱷᱟᱹᱣᱟ ᱦᱮᱸ ᱵᱮ ᱱᱩᱠᱩ ᱠᱚ ᱢᱮᱱᱟᱜ ᱠᱚᱣᱟ ᱢᱟᱱᱮ ᱫᱚ ᱩᱱᱠᱩ ᱦᱚᱸ ᱵᱟᱠᱚ ᱪᱤᱠᱟᱹᱦᱟ᱾ ᱟᱢ ᱦᱚᱸᱢ ᱪᱤᱠᱟᱹᱭ ᱠᱷᱟᱱ ᱫᱚ ᱩᱱᱠᱩ ᱦᱚᱸ ᱴᱷᱤᱠ ᱴᱷᱟᱠ ᱜᱮᱠᱚ ᱛᱟᱦᱮᱱᱟ
ᱦᱮᱸ ᱟᱫᱚ ᱚᱱᱟ ᱫᱚ ᱦᱩᱭᱩᱜᱜ ᱠᱟᱱᱟ ᱚᱱᱟ ᱵᱷᱩᱞ ᱫᱚ ᱟᱵᱚ ᱢᱟᱹᱱᱢᱤᱭᱟᱜ ᱜᱮ ᱛᱚ ᱜᱚᱡᱮᱫ ᱠᱚᱣᱟ ᱵᱚᱱ ᱛᱟᱨᱯᱚᱨᱮ ᱞᱟᱜᱟ ᱜᱤᱰᱤ ᱠᱟᱠᱚᱣᱟ ᱵᱚᱱ ᱡᱟᱦᱟ ᱦᱱᱟᱜ ᱩᱱᱠᱩ ᱡᱮᱢᱚᱱ ᱦᱟᱹᱛᱤ ᱠᱚᱠᱚ ᱦᱤᱡᱩᱜᱼᱟ ᱛᱟᱨᱯᱚᱨᱮ ᱩᱱᱠᱩ ᱠᱚᱜᱮ ᱦᱟᱸᱜ ᱱᱚᱣᱟ ᱱᱚᱣᱟ ᱥᱩᱨ ᱠᱚᱨᱮ ᱫᱚ ᱦᱟᱸᱜ ᱡᱟᱦᱟᱸ ᱵᱤᱨ ᱠᱚ ᱛᱟᱦᱮᱱᱟ ᱩᱱᱠᱩ ᱜᱮᱠᱚ ᱦᱮᱡ ᱵᱟᱲᱟᱜ ᱜᱮᱭᱟ᱾ ᱛᱚ ᱩᱱᱠᱩ ᱦᱚᱸ ᱡᱚᱠᱷᱚᱱ ᱠᱚ ᱦᱤᱭᱩᱜᱼᱟ ᱟᱵᱚ ᱢᱟᱹᱱᱢᱤ ᱫᱚ ᱪᱤᱠᱟᱹ ᱠᱚᱣᱟᱵᱚᱱ? ᱟᱨ ᱚᱠᱟᱨᱮᱵᱩᱱ ᱛᱩᱧ ᱟᱠᱚᱣᱟ ᱟᱜᱥᱟᱨ ᱛᱮ ᱛᱟᱯᱚᱨᱮ ᱞᱟᱜᱟ ᱠᱚᱣᱟ ᱵᱚᱱ ᱚᱱᱟ ᱫᱚ ᱩᱪᱤᱛ ᱵᱟᱝ ᱠᱟᱱᱟ ᱩᱱ ᱡᱚᱠᱷᱚᱱ ᱜᱮ ᱩᱱᱠᱩ ᱫᱚ ᱨᱟᱜᱤ ᱩᱱ ᱡᱚᱠᱷᱚᱡ ᱜᱮ ᱚᱲᱟᱜ ᱠᱚᱫᱚ ᱠᱚ ᱤᱭᱟᱹᱭᱟ ᱢᱟᱱᱮ ᱨᱟᱹᱯᱩᱫᱟᱠᱚ ᱢᱤᱢᱤᱫ ᱫᱷᱟᱣ ᱫᱚ ᱟᱛᱩ ᱠᱚᱠᱚ ᱵᱚᱞᱚᱱ ᱛᱮ ᱟᱫᱚ ᱚᱱᱟ ᱫᱚ ᱢᱟᱹᱱᱢᱤᱭᱟᱜ ᱵᱷᱩᱞ ᱤᱫᱤ ᱠᱟᱛᱮᱫ ᱛᱮᱫ ᱜᱮ ᱦᱩᱭᱩᱜ ᱠᱟᱱᱟ ᱵᱟᱠᱷᱟᱱ ᱩᱱᱠᱩ ᱫᱚ ᱱᱤᱡᱮ ᱛᱮᱫᱚ ᱟᱭ ᱡᱮ ᱱᱚᱛᱮ ᱫᱟᱬᱟᱱ ᱦᱮᱡ ᱟᱠᱟᱱᱟ ᱥᱮ ᱟᱢᱟᱜ ᱚᱲᱟᱜ ᱰᱟᱭᱨᱮᱠᱴ ᱦᱮᱡ ᱠᱟᱛᱮ ᱮ ᱨᱟᱹᱯᱩᱫ ᱩᱛᱟᱹᱨᱮᱜᱼᱟ ᱚᱱᱠᱟᱱᱟᱜ ᱫᱚ ᱵᱟᱝᱟ ᱩᱱᱠᱩ ᱫᱚ ᱞᱟᱜᱟ ᱞᱟᱜᱟ ᱛᱮᱠᱚ ᱞᱟᱜᱟ ᱟᱹᱲᱤᱥ ᱞᱮᱠᱚ ᱠᱷᱟᱱ ᱩᱱ ᱡᱚᱠᱷᱚᱱ ᱜᱮ ᱩᱱᱠᱩ ᱫᱚ ᱚᱱᱠᱟᱱᱟᱜ ᱠᱚ ᱠᱟᱹᱢᱤᱭᱟ
ᱦᱮᱸ ᱟᱫᱚ ᱩᱱᱠᱩ ᱫᱚ ᱦᱩᱭᱩᱜ ᱠᱟᱱᱟ ᱠᱚ ᱟᱫᱚ ᱨᱮᱸᱜᱮᱡ ᱡᱟᱞᱟ ᱛᱮᱫᱚ ᱦᱟᱸᱜ ᱟᱵᱚ ᱦᱚᱸ ᱡᱮᱢᱚᱱ ᱡᱩᱫᱤ ᱨᱮᱸᱜᱮᱡ ᱡᱟᱞᱟ ᱛᱮᱵᱚᱱ ᱠᱟᱹᱢᱤ ᱵᱚᱱ ᱯᱟᱸᱡᱟᱭᱫᱟ᱾ ᱠᱟᱹᱢᱤ ᱡᱩᱫᱤ ᱵᱟᱵᱚᱱ ᱧᱟᱢᱟ, ᱟᱵᱚ ᱦᱚᱸᱛᱚ ᱦᱟᱱᱛᱮ ᱱᱟᱛᱮ ᱵᱚᱱ ᱫᱟᱹᱲ ᱵᱟᱲᱟᱭᱟ ᱥᱮ ᱟᱫᱚ ᱠᱟᱹᱢᱤ ᱯᱟᱸᱡᱟ ᱞᱟᱹᱜᱤᱫ ᱟᱫᱚ ᱩᱱᱠᱩ ᱦᱚᱸ ᱡᱮ ᱨᱮᱸᱜᱮᱡᱮᱫ ᱠᱚᱣᱟ ᱟᱫᱚ ᱨᱮᱸᱜᱮᱡ ᱠᱷᱟᱹᱛᱤᱨ ᱜᱮ ᱩᱱᱠᱩ ᱦᱚᱸᱠᱚ ᱞᱟᱹᱭᱟ ᱡᱮ ᱵᱟᱝᱟ ᱱᱚᱣᱟ ᱥᱚᱡᱮ ᱪᱟᱞᱟᱣ ᱞᱮᱱᱠᱷᱟᱱ ᱯᱟᱪᱮᱫ ᱡᱟᱦᱟᱱᱟᱜ ᱞᱮ ᱧᱟᱢᱚᱜ ᱜᱮᱭᱟ ᱟᱫᱚ ᱚᱱᱟ ᱛᱮᱜᱮ ᱩᱱᱠᱩ ᱚᱱᱟ ᱥᱚᱡᱷᱮ ᱠᱚ ᱪᱟᱞᱟᱣ ᱞᱮᱱᱠᱷᱟᱱ ᱡᱩᱫᱤ ᱟᱫᱚ ᱵᱟᱹᱫᱽ ᱠᱚᱨᱮ ᱠᱚ ᱟᱬᱜᱚ ᱞᱮᱱᱠᱷᱟᱱ ᱟᱫᱚ ᱟᱵᱚ ᱫᱚᱵᱚᱱ ᱩᱱᱠᱩ ᱦᱚᱸ ᱡᱚᱢᱼᱟ ᱨᱮᱸᱜᱮᱡ ᱞᱟᱹᱜᱤᱫ ᱛᱮ ᱫᱚ ᱠᱚ ᱪᱟᱞᱟᱜᱼᱟ ᱵᱳᱛ ᱨᱮ ᱡᱚᱢᱼᱟ ᱟᱞᱮ ᱠᱟᱹᱴᱤᱡ ᱚᱱᱠᱟ ᱟᱫᱚ ᱩᱱᱠᱩ ᱢᱟ ᱡᱚᱢ ᱢᱟᱠᱚ ᱡᱚᱢᱟ ᱟᱫᱚ ᱡᱟᱹᱥᱛᱤ ᱠᱚ ᱠᱷᱚᱛᱤᱭᱟ ᱥᱮ ᱵᱟᱠᱩ ᱠᱷᱩᱚᱛᱤᱭ ᱜᱮᱭᱟ
ᱟᱫᱚ ᱚᱱᱟ ᱫᱚ ᱠᱷᱩᱛᱤ ᱟᱫᱚ ᱚᱱᱮ ᱚᱱᱠᱟ ᱠᱷᱚᱛᱤ ᱫᱚᱭ ᱠᱷᱚᱛᱤ ᱜᱮᱛᱟᱢᱟ᱾ ᱛᱚ ᱟᱫᱚ ᱦᱩᱭᱩᱜ ᱠᱟᱱᱟ ᱢᱟᱹᱱᱢᱤᱭᱟᱜ ᱫᱷᱚᱨᱚᱢ ᱦᱩᱭᱩᱜ ᱠᱟᱱᱟ ᱡᱮ ᱩᱱᱠᱩ ᱫᱚ ᱟᱞᱚᱢ ᱞᱟᱜᱟ ᱜᱤᱰᱤ ᱠᱟᱭᱟ ᱚᱱᱠᱟ ᱫᱚ ᱟᱞᱚᱢ ᱞᱟᱜᱟᱭᱮᱭᱟ ᱡᱟ ᱟᱡ ᱦᱚᱸ ᱨᱟᱹᱜᱤᱜ ᱢᱟᱭ ᱥᱮ ᱵᱟᱹᱲᱤᱡ ᱮ ᱠᱟᱹᱢᱤ ᱢᱟ ᱩᱱᱤᱫᱚ ᱡᱚᱢ ᱞᱮᱠᱷᱟᱱᱮ ᱦᱚᱭᱛᱚ ᱛᱟᱦᱮᱸᱱᱟᱭ, ᱢᱤᱫ ᱫᱤᱱ ᱵᱟᱨ ᱫᱤᱱ ᱯᱮ ᱫᱤᱱ ᱠᱚ ᱛᱟᱦᱮᱸᱱᱟ᱾ ᱛᱟᱨᱯᱚᱨᱮ ᱠᱚ ᱪᱟᱞᱟᱣ ᱡᱚᱝᱼᱟ ᱛᱚ ᱟᱫᱚ ᱟᱢ ᱫᱚ ᱩᱱᱤ ᱫᱚᱢ ᱞᱟᱜᱟᱣ ᱵᱟᱲᱤᱡ ᱛᱟᱨᱯᱚᱨᱮ ᱛᱟᱭᱚᱢᱛᱮ ᱟᱢᱜᱮ ᱵᱟᱹᱲᱤᱡ ᱢᱮᱠᱟᱱᱮ ᱡ ᱩᱱ ᱡᱚᱠᱷᱚᱱ ᱫᱚᱢ ᱞᱟᱹᱭᱟ ᱦᱮᱸ ᱩᱱᱠᱩ ᱫᱚᱠᱚ ᱵᱟᱹᱲᱤᱡ ᱜᱮᱭᱟ
ᱦᱮᱸ, ᱟᱫᱚ ᱩᱱᱠᱩ ᱫᱚ ᱦᱩᱭᱩᱜ ᱠᱟᱱᱟ ᱠᱚ ᱟᱵᱚᱨᱮᱱ ᱵᱚᱸᱜᱟ ᱠᱟᱱᱟ ᱠᱚ᱾ ᱟᱫᱚ ᱡᱩᱫᱤ ᱵᱚᱸᱜᱟ ᱵᱩᱨᱩ ᱟᱢ ᱡᱩᱫᱤ ᱵᱚᱸᱜᱟᱢ ᱞᱟᱜᱟᱭᱮᱭᱟ, ᱛᱟᱦᱚᱞᱮ ᱠᱷᱟᱱ ᱫᱚ ᱚᱱᱟ ᱫᱚ ᱵᱟᱹᱲᱤᱡᱚᱜ ᱠᱟᱱᱟ ᱥᱮ᱾ ᱟᱫᱚ ᱟᱵᱚ ᱫᱚ ᱵᱚᱸᱜᱟ ᱵᱩᱨᱩ ᱪᱮᱛᱟᱱ ᱨᱮ ᱯᱟᱹᱛᱭᱟᱹᱣ ᱢᱮᱱᱟᱜ ᱛᱟᱵᱚᱱᱟ ᱡᱟᱦᱟᱸ ᱜᱮ ᱮᱼᱫᱩᱼᱟ ᱡᱟᱦᱟᱱᱟᱜ ᱚᱥᱩᱵᱤᱫᱟ ᱠᱚ ᱥᱮ ᱮᱴᱠᱮᱴᱚᱬᱮ ᱠᱚ ᱵᱟᱝ ᱦᱩᱭᱩᱜᱼᱢᱟ᱾ ᱫᱤᱱ ᱜᱮᱼᱵᱚᱱ ᱵᱚᱸᱜᱟ ᱵᱩᱨᱩᱭᱮᱫᱼᱟ ᱟᱫᱚ ᱡᱩᱫᱤ ᱩᱱᱠᱩ ᱵᱚᱸᱜᱟ ᱞᱮᱠᱟᱱ ᱦᱚᱸ ᱵᱚᱸᱜᱟ ᱜᱮ ᱡᱩᱫᱤᱢ ᱞᱟᱜᱟ ᱠᱚᱣᱟ ᱛᱟᱦᱚᱞᱮ ᱠᱷᱟᱱ ᱩᱱᱠᱩ ᱫᱚ ᱵᱟᱠᱚ ᱟᱹᱲᱤᱥᱚᱜᱼᱟ ᱟᱫᱚ ᱩᱱᱠᱩ ᱠᱚ ᱟᱹᱲᱤᱥ ᱞᱮᱱ ᱠᱷᱟᱱ ᱱᱤᱛᱚᱜ ᱞᱟᱜᱟ ᱢᱮᱭᱟ ᱠᱚ ᱥᱟᱶᱛᱮ ᱟᱨ ᱚᱲᱟᱜ ᱠᱚᱠᱚ ᱨᱟᱹᱯᱩᱫᱼᱫᱟ, ᱟᱫᱚ ᱨᱟᱹᱜᱤ ᱦᱚᱪᱚᱭ ᱠᱷᱟᱱ ᱠᱷᱟᱱ ᱫᱚ ᱦᱟᱸᱜ ᱟᱫᱚ ᱠᱚ ᱞᱟᱹᱭᱟ ᱦᱮᱸ ᱫᱮᱱ ᱱᱩᱠᱩ ᱫᱚᱠᱚ ᱱᱚᱝ ᱠᱟᱱ ᱠᱟᱱᱟ ᱱᱩᱠᱩ ᱡᱤᱭᱟᱹᱞᱤ ᱫᱚ ᱠᱷᱩᱵᱽ ᱠᱷᱩᱵᱽ ᱥᱮᱬᱟ ᱡᱤᱭᱟᱹᱞᱤ ᱠᱟᱱᱟ ᱠᱚ ᱮᱱ ᱚᱲᱟᱜ ᱠᱚ ᱵᱟᱹᱲᱤᱡ ᱜᱮᱭᱟ ᱠᱚ ᱚᱲᱟᱜ ᱠᱚᱠᱚ ᱨᱟᱹᱯᱩᱼᱫᱟ ᱟᱫᱚ ᱢᱮᱱᱼᱫᱟ ᱟᱫᱚ ᱡᱩᱫᱤ ᱵᱚᱸᱜᱟᱢ ᱞᱟᱜᱟᱭᱮᱭᱟ ᱛᱟᱦᱚᱞᱮ ᱠᱷᱟᱱ ᱩᱱᱤ ᱠᱤ ᱵᱟᱭ ᱟᱹᱲᱤᱥᱚᱜᱼᱟ ᱟᱫᱚ ᱵᱚᱸᱜᱟ ᱫᱤᱱᱜᱮ ᱵᱚᱸᱜᱟ ᱥᱮᱛᱟᱜ ᱠᱷᱟᱱ ᱥᱮᱛᱟᱜ ᱟᱹᱭᱩᱵᱮᱢ ᱵᱚᱸᱜᱟᱭᱮ ᱠᱟᱱᱟ ᱩᱱᱤ ᱡᱩᱫᱤ ᱟᱢᱮᱢ ᱠᱷᱚᱛᱤᱭᱮᱭᱟ ᱛᱟᱦᱚᱞᱮ ᱠᱷᱟᱱ ᱩᱱᱤᱭᱟᱜ ᱵᱟᱭ ᱠᱷᱚᱛᱤ ᱢᱮᱭᱟ, ᱟᱫᱚ ᱱᱚᱣᱟ ᱤᱭᱟᱹᱛᱮ ᱥᱟᱱᱛᱟᱲ ᱵᱟᱵᱚᱱ ᱵᱩᱡᱷᱟᱹᱣ ᱫᱟᱲᱮᱭᱟᱜ ᱠᱟᱱᱟ ᱪᱮᱫᱠᱟ ᱨᱮᱵᱚᱱ
ᱟᱫᱚ ᱚᱱᱮ ᱠᱟᱹᱡ ᱪᱩᱞᱩᱝᱼᱮ ᱡᱚᱢ ᱞᱮ ᱛᱟᱢ ᱠᱷᱟᱱ ᱜᱮ, ᱠᱤᱢᱵᱟ ᱱᱚᱣᱟ ᱟᱹᱛᱩ ᱥᱩᱨ ᱦᱚᱸ ᱡᱚᱫᱤ ᱦᱤᱡᱩᱜᱼᱟ ᱛᱟᱨᱯᱚᱨᱮ ᱟᱫᱚ ᱡᱷᱚᱛᱚ ᱟᱛᱳ ᱦᱚᱲ ᱩᱰᱩᱠ ᱠᱟᱛᱮᱜ ᱟᱫᱚ ᱫᱚᱢᱮᱢ ᱞᱟᱜᱟᱭᱮ ᱠᱟᱱᱟ ᱚᱠᱟᱨᱮ ᱟᱜᱼᱥᱟᱨ ᱠᱚ ᱩᱰᱩᱠ ᱠᱟᱛᱮᱫ ᱮᱢ ᱛᱩᱧᱤ ᱠᱟᱱᱟ ᱚᱱᱟ ᱫᱚ ᱩᱪᱤᱛ ᱵᱟᱝ ᱠᱟᱱᱟ
ᱦᱮᱸ
ᱛᱤᱱ ᱞᱟᱝ ᱵᱩᱡᱷᱟᱹᱣ ᱞᱮᱠᱷᱟᱱ ᱫᱚ ᱵᱟᱝ ᱜᱟᱱᱚᱼᱟ, ᱚᱱᱟ ᱫᱚ ᱡᱷᱚᱛᱚ ᱦᱚᱲ ᱵᱩᱡᱷᱟᱹᱣ ᱞᱮᱠᱷᱟᱱ ᱫᱚ ᱚᱱᱠᱟᱱᱼᱟᱜ ᱵᱷᱩᱞ ᱠᱚᱫᱚ ᱵᱟᱵᱚ ᱵᱟᱝ ᱧᱮᱞ ᱠᱚᱜᱼᱟ,
ᱦᱮᱸᱼ ᱟᱞᱮ ᱥᱮᱱ ᱫᱚ ᱚᱱᱠᱟ ᱫᱚ ᱩᱱᱠᱩ ᱥᱮᱬᱟ ᱡᱤᱭᱟᱹᱞᱤ ᱠᱚᱫᱚ ᱵᱟᱠᱚ ᱦᱤᱡᱩᱜ ᱜᱮᱭᱟ ᱛᱟᱦᱮᱱᱟ ᱛᱮ ᱟᱞᱮ ᱥᱮᱱ ᱫᱚ ᱚᱱᱠᱟ ᱫᱚ ᱵᱟᱠᱚ ᱠᱷᱚᱛᱤ ᱜᱮᱭᱟ ᱟᱫᱚ ᱦᱮᱡ ᱵᱟᱲᱟᱜ ᱠᱷᱟᱱ ᱜᱮᱠᱚ ᱚᱱᱟ ᱫᱚ ᱦᱚᱨ ᱦᱚᱨ ᱛᱮ ᱡᱟᱦᱟᱸᱭ ᱠᱚ ᱡᱚᱢ ᱵᱟᱲᱟᱭ ᱤᱫᱤ ᱠᱮᱜᱼᱟ ᱡᱟᱦᱟᱸᱭ ᱠᱚ ᱪᱟᱞᱟᱣᱮᱱᱟ ᱦᱮᱸᱱᱟᱛᱮ ᱟᱞᱮ ᱫᱚ ᱠᱷᱩᱵ ᱠᱟᱜ ᱫᱚ ᱱᱚᱛᱮ ᱟᱞᱮ ᱫᱚ ᱵᱟᱞᱮ--ᱟᱸᱠᱷᱩᱛᱤ ᱦᱚᱪᱚᱼᱟ ᱠᱚᱜᱮᱭᱟ ᱟᱫᱚ ᱵᱟᱲᱟᱭᱟᱞᱮ ᱡᱮ ᱩᱱᱠᱩ ᱦᱚᱸᱛᱚ ᱞᱟᱡ ᱡᱟᱞᱟ ᱛᱮ ᱨᱮᱸᱜᱮᱡ ᱡᱟᱞᱟ ᱛᱮ ᱩᱱᱠᱩ ᱦᱚᱸᱛᱚ ᱠᱚ ᱫᱟᱬᱟ ᱵᱟᱲᱟᱭᱟ ᱩᱱᱠᱩ ᱦᱚᱸ ᱡᱚᱢ ᱫᱚᱨᱠᱟᱨ ᱜᱮ ᱠᱟᱱᱟ ᱩᱱᱠᱩ ᱜᱮ ᱵᱟᱠᱚ ᱡᱚᱢᱟ